ᱦᱳᱭ ᱦᱳᱭ ᱟᱸᱡᱚᱢᱚᱜ ᱠᱟᱱᱟ ᱟᱹᱞᱤᱧᱟᱜ ᱨᱚᱲ ᱠᱚ?
ᱦᱮᱞᱳ
ᱢᱮᱱ ᱫᱟᱞᱤᱧ
ᱦᱮᱸ ᱟᱸᱡᱚᱢ
ᱢᱮᱱᱫᱟᱞᱤᱧ ᱟᱹᱞᱤᱧᱟᱜ ᱨᱚᱲ ᱠᱤ ᱠᱞᱤᱭᱟᱨ ᱥᱟᱸᱦᱤᱡ ᱟᱸᱡᱚᱢᱚᱜ ᱠᱟᱱᱟ? ᱦᱳᱭ ᱦᱳᱭ ᱟᱸᱡᱚᱢᱚᱜ ᱠᱟᱱ ᱜᱮᱭᱟ ᱚ ᱢᱮᱱᱫᱟᱞᱤᱧ ᱡᱚᱦᱟᱨ ᱡᱚᱦᱟᱨ ᱛᱟᱦᱚᱞᱮ ᱦᱮᱸ
ᱦᱮᱸ ᱡᱚᱦᱟᱨ ᱜᱮ
ᱦᱳᱭ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱱᱚᱜᱼᱚᱭ ᱱᱤᱛ ᱫᱚ ᱫᱟᱬᱟ ᱵᱟᱲᱟ ᱦᱮᱡ ᱦᱩᱭ ᱟᱠᱟᱱᱟ ᱟᱹᱭᱩᱵ ᱵᱮᱲᱟ ᱛᱚ
ᱟᱪᱪᱷᱟ ᱟᱪᱪᱷᱟ ᱵᱚᱞ ᱠᱚᱫᱚ ᱵᱟᱯᱮ ᱠᱷᱮᱞ ᱜᱮᱭᱟ?
ᱵᱚᱞ ᱫᱚ ᱠᱷᱮᱞ ᱫᱚᱠᱚ ᱠᱷᱮᱹᱞ ᱠᱟᱱ ᱜᱮᱭᱟ ᱟᱫᱚ ᱵᱟᱝ ᱪᱟᱞᱟᱣ ᱦᱩᱭ ᱠᱟᱱᱟ᱾
ᱟᱪᱪᱷᱟ ᱟᱪᱪᱷᱟ ᱛᱟᱦᱚᱞᱮ ᱜᱚᱢᱠᱮ ᱟᱯᱮ ᱚᱱᱟ ᱠᱚᱨᱮ ᱠᱟᱹᱴᱤᱡ ᱵᱚᱞ ᱠᱷᱮᱞ ᱵᱟᱨᱮᱛᱮ ᱠᱟᱹᱴᱤᱡ ᱵᱮᱱ ᱞᱟᱹᱭ ᱞᱮᱠᱷᱟᱱ ᱠᱟᱹᱴᱤᱡ ᱱᱟᱯᱟᱭ ᱠᱚᱜ ᱫᱚ
ᱦᱮᱸ ᱵᱚᱞ ᱫᱚ ᱠᱷᱮᱞ ᱦᱩᱭᱩᱜ ᱜᱮᱭᱟ ᱱᱚᱜᱼᱚᱭ ᱛᱚ ᱦᱟᱸᱜ ᱥᱤᱡᱤᱱ ᱫᱚ ᱟᱫᱚ ᱥᱮᱴᱮᱨ ᱦᱤᱡᱩᱜ ᱠᱟᱱᱟ ᱛᱚ
ᱦᱳᱭ
ᱥᱤᱡᱤᱱ ᱥᱮᱴᱮᱨᱚᱜ ᱠᱟᱱᱟ ᱟᱫᱚ ᱦᱟᱸᱜ ᱱᱚᱣᱟ ᱠᱚᱨᱮ ᱫᱚ ᱠᱷᱮᱞ ᱫᱚ ᱵᱷᱟᱞᱤ ᱜᱮ ᱠᱷᱮᱞ ᱫᱚ ᱦᱳᱭᱳᱜ ᱜᱮᱭᱟ ᱟᱨ ᱵᱟ ᱟᱹᱛᱩ ᱠᱚᱨᱮ ᱦᱚᱸ ᱟᱞᱮ ᱟᱹᱛᱩ ᱨᱮᱦᱚᱸ ᱫᱚᱞᱮ ᱠᱷᱮᱞ ᱦᱚᱪᱚᱭ ᱜᱮᱭᱟ ᱵᱟᱨ ᱯᱮ ᱫᱷᱟᱣ ᱫᱚ ᱠᱷᱮᱞ ᱦᱩᱭᱩᱜ ᱜᱮᱭᱟ ᱦᱮᱸ ᱟᱨ ᱯᱟᱥᱟᱯᱟᱥᱤ ᱟᱛᱳ ᱠᱚᱨᱮ ᱦᱚᱸ ᱵᱮᱥ ᱵᱷᱟᱞᱮ ᱜᱮ ᱡᱚᱢᱠᱟᱣ ᱜᱮ ᱠᱷᱮᱞ ᱪᱟᱞᱟᱜᱼᱟ᱾
ᱟᱪᱪᱷᱟ ᱟᱪᱪᱷᱟ
ᱛᱟᱦᱚᱞᱮ ᱟᱯᱮ ᱥᱮᱫ ᱫᱚ ᱪᱮᱫ ᱞᱮᱠᱟ ᱦᱩᱭᱩᱜ ᱜᱮᱭᱟ ᱥᱮ ᱵᱟᱝ?
ᱦᱳᱭ ᱜᱚᱝᱠᱮ ᱱᱚᱣᱟ ᱵᱚᱞ ᱠᱷᱮᱞ ᱠᱚᱫᱚ ᱟᱵᱚ ᱢᱤᱫᱴᱤᱡ ᱪᱮᱫ ᱞᱤᱧ ᱞᱟᱹᱭᱟ ᱡᱟᱦᱟᱸ ᱦᱚᱲᱢᱚ ᱪᱚᱨᱪᱟ ᱥᱮ ᱢᱤᱫᱴᱤᱡ ᱦᱚᱲᱢᱚ ᱵᱩᱜᱤ ᱛᱟᱦᱮᱸ ᱞᱟᱹᱜᱤᱫ ᱵᱚᱞ ᱠᱷᱮᱞ ᱫᱚ ᱟᱹᱰᱤᱜᱮ ᱟᱹᱞᱤᱧ ᱫᱚ ᱵᱷᱟᱹᱞᱤ ᱞᱤᱧ ᱢᱚᱱᱮᱭᱟ ᱡᱮ ᱠᱷᱮᱞᱟ ᱫᱷᱩᱞᱟ ᱵᱚᱞ ᱠᱷᱮᱞ ᱥᱮ ᱱᱚᱣᱟ ᱠᱨᱤᱠᱮᱴ ᱠᱷᱮᱞ ᱟᱨᱚ ᱮᱢᱟᱱ ᱮᱢᱟᱱ ᱡᱟᱦᱟᱸᱛᱮ ᱟᱵᱚᱣᱟᱜ ᱦᱚᱲᱢᱚ ᱠᱟᱹᱴᱤᱡ ᱢᱚᱡᱽ ᱛᱟᱦᱮᱱ ᱟᱨ ᱚᱱᱠᱟ ᱢᱮᱱ ᱞᱮᱠᱷᱟᱱ ᱡᱟᱦᱟᱸ ᱱᱚᱣᱟ ᱡᱟᱦᱟ ᱯᱨᱚᱛᱤᱡᱳᱜᱤᱛᱟ ᱞᱮᱠᱟᱱᱟᱜ ᱦᱚᱸ ᱦᱩᱭᱩᱜ ᱜᱮᱭᱟ ᱟᱨ ᱦᱩᱭ ᱦᱚᱪᱚᱭ ᱜᱮᱭᱟᱞᱮ
ᱦᱩᱸ
ᱟᱞᱮ ᱟᱛᱩ ᱨᱮᱱᱟᱜ ᱴᱤᱢ ᱦᱚᱸ ᱢᱮᱱᱟᱜ ᱜᱮᱭᱟ ᱥᱟᱶᱛᱮ ᱟᱨ ᱟᱲᱮᱯᱟᱥᱮ ᱠᱟᱱᱟᱜ ᱴᱤᱢ ᱦᱚᱸ ᱢᱮᱱᱟᱜ ᱜᱮᱭᱟ ᱦᱩᱭ ᱵᱟᱲᱟ ᱜᱚᱫᱚᱜ ᱜᱮᱭᱟ
ᱦᱮ
ᱟᱨ ᱚᱱᱠᱟ ᱢᱟᱛᱚ ᱞᱟᱹᱴᱩ ᱞᱟᱹᱴᱩ ᱠᱷᱮᱞᱳᱰᱤᱭᱟᱹ ᱠᱚᱦᱚ ᱢᱮᱱᱟᱜ ᱠᱚᱜᱮᱭᱟ ᱢᱮᱱᱟᱜ ᱫᱚ ᱟᱫᱚ ᱪᱮᱫ ᱞᱤᱧ ᱢᱮᱱᱟ?
ᱦᱮᱸ
ᱟᱵᱚ ᱡᱚᱛᱚ ᱦᱚᱲ ᱠᱚᱜᱮ ᱡᱚᱯᱲᱟᱣ ᱵᱚᱱ ᱛᱟᱦᱮ ᱞᱮᱱᱠᱷᱟᱱ ᱠᱟᱹᱴᱤᱡ ᱦᱚᱲᱢᱚ ᱞᱟᱹᱜᱤᱫ ᱦᱚ ᱵᱷᱟᱹᱜᱤ ᱥᱟᱶᱛᱮ
ᱦᱮᱸ ᱦᱚᱲᱢᱚ ᱢᱟ ᱮᱠᱫᱚᱢ ᱫᱚᱨᱠᱟᱨ ᱠᱟᱱ ᱜᱮᱭᱟ ᱥᱟᱨᱤ ᱥᱟᱨᱤᱨ ᱪᱚᱨᱪᱟ ᱫᱚ ᱠᱟᱱ ᱜᱮᱭᱟ ᱛᱟᱯᱚᱨᱮ ᱮᱢᱱᱤ ᱚᱱᱟ ᱠᱚᱦᱚ ᱢᱤᱫᱴᱮᱱ ᱢᱚ ᱢᱚ ᱢᱚᱱ ᱠᱚ ᱯᱷᱨᱮᱥᱚᱜᱼᱟ ᱢᱤᱫᱴᱮᱱ ᱵᱷᱟᱞᱤ ᱛᱟᱦᱮᱱᱟ ᱵᱤᱠᱮᱹᱞ ᱵᱮᱲᱟ ᱫᱚ ᱠᱷᱮᱞ ᱞᱮᱱᱠᱷᱟᱱ ᱫᱚ ᱢᱟᱱᱮ ᱥᱚᱵᱥᱚᱢᱚᱭ ᱡᱟᱦᱟ ᱠᱷᱚᱡ ᱡᱟᱦᱟ ᱢᱤᱫᱴᱮᱱ ᱛᱚ ᱵᱷᱟᱞᱮ ᱩᱱ ᱚᱠᱛᱚ ᱥᱮ ᱦᱟᱹᱥᱩ ᱢᱮ ᱠᱷᱮᱞ ᱠᱷᱟᱡ ᱫᱚ ᱢᱤᱫᱴᱮᱱ ᱥᱟᱯᱷᱟ ᱥᱟᱹᱯᱤ ᱵᱩᱡᱷᱟᱹᱜᱼᱟ ᱵᱷᱟᱞᱮ ᱜᱮ
ᱦᱳᱭ ᱦᱳᱭ ᱟᱨ ᱱᱚᱣᱟ ᱠᱷᱮᱞ ᱠᱟᱛᱮᱫ ᱦᱚᱸ ᱢᱤᱫᱴᱮᱡ ᱢᱚᱡᱽ ᱧᱚᱜ ᱠᱷᱮᱞ ᱞᱮᱠᱷᱟᱱ ᱫᱚ ᱢᱤᱫᱴᱤᱡ ᱪᱮᱛᱟᱱ ᱥᱮᱱ ᱥᱮᱱᱚᱜ ᱨᱮᱱᱟᱜ ᱦᱚᱸ ᱢᱤᱫᱴᱤᱡ ᱤᱭᱟᱹ ᱦᱚᱨ ᱫᱚ ᱢᱮᱱᱟᱜ ᱜᱮᱭᱟ᱾
ᱟᱫᱚ ᱩᱱ ᱟᱪᱪᱷᱟ ᱚᱱᱛᱮ ᱚᱱᱛᱮ ᱫᱚ ᱢᱮᱱᱟᱜ ᱜᱮᱭᱟ ᱞᱟᱹᱴᱩ ᱞᱟᱹᱴᱩ ᱞᱟᱠ ᱞᱟᱠ ᱠᱚ ᱢᱮᱱᱟᱜ ᱜᱮᱭᱟ
ᱦᱳᱭ ᱢᱮᱱᱟᱜ ᱜᱮᱭᱟ ᱥᱟᱶᱛᱮ ᱡᱩᱫᱤ ᱢᱚᱡᱽ ᱢᱚᱡᱽ ᱵᱮᱱ ᱠᱷᱮᱞᱟ ᱛᱟᱦᱚᱞᱮ ᱢᱤᱫᱴᱮᱱ ᱨᱳᱡᱽᱜᱟᱨ ᱨᱮᱱᱟᱜ ᱯᱟᱱᱛᱷᱟ ᱥᱮ ᱢᱤᱫᱴᱤᱡ ᱚᱱᱟ ᱫᱤᱥᱚᱢ ᱦᱚᱲ ᱴᱷᱮᱱ ᱧᱩᱛᱩᱢ ᱮ ᱯᱟᱥᱱᱟᱣ ᱨᱮᱱᱟᱜ ᱢᱤᱫᱴᱤᱡ ᱤᱭᱟᱹ ᱦᱚᱸ ᱢᱤᱫᱴᱤᱡ ᱪᱮᱫ ᱞᱤᱧ ᱞᱟᱹᱭᱟ ᱢᱤᱫᱴᱤᱡ ᱢᱟᱫᱽᱫᱷᱚᱢ ᱦᱚᱸ ᱠᱟᱱᱟ ᱱᱤᱭᱟᱹ ᱵᱚᱞ ᱠᱷᱮᱞ ᱫᱚ ᱥᱩᱫᱩ ᱯᱚᱭᱥᱟ ᱟᱨᱡᱟᱣ ᱥᱩᱢᱩᱝ ᱫᱚ ᱵᱟᱝ ᱦᱚᱲ ᱠᱚ ᱛᱟᱞᱟᱨᱮ ᱟᱵᱮᱱᱟᱜ ᱧᱩᱛᱩᱢ ᱩᱪᱷᱟᱹᱱ ᱢᱟᱱᱮ ᱩᱯᱨᱩᱢ ᱦᱚᱸ ᱟᱹᱰᱤ ᱜᱟᱱ ᱜᱮ ᱵᱮᱱᱟᱣᱟᱭ᱾
ᱚ ᱟᱫᱚ ᱱᱚᱛᱮ ᱫᱚ ᱚᱱᱠᱟ ᱞᱟᱹᱴᱩ ᱞᱟᱹᱴᱩ ᱠᱮᱞᱟᱵ ᱠᱚᱫᱚ ᱵᱟᱹᱱᱩᱜᱼᱟ ᱾ ᱛᱚ ᱚᱱᱟ ᱠᱚᱨᱮ ᱫᱚ ᱥᱩᱨ ᱠᱚᱨᱮ ᱜᱮ ᱵᱟᱠᱷᱟᱱ ᱫᱚ ᱱᱚᱛᱮ ᱢᱟ ᱟᱞᱮᱭᱟᱜ ᱴᱤᱢ ᱜᱮ ᱡᱟᱦᱟᱸ ᱛᱟᱦᱮᱸ ᱞᱮᱱ ᱛᱟᱞᱮᱭᱟ ᱠᱷᱩᱵ ᱵᱷᱟᱞᱤ ᱴᱤᱢ ᱛᱟᱦᱮ ᱞᱮᱱ ᱛᱟᱞᱮᱭᱟ ᱜᱤᱫᱽᱨᱟᱹ ᱠᱚ ᱜᱤᱫᱽᱨᱟᱹ ᱦᱚᱸ ᱠᱷᱩᱵ ᱵᱷᱟᱞᱮ ᱵᱷᱟᱞᱮ ᱥᱠᱳᱨ ᱟᱨ ᱜᱤᱫᱽᱨᱟᱹ ᱠᱚ ᱛᱟᱦᱮᱸ ᱞᱮᱱ ᱛᱟᱞᱮᱭᱟ ᱦᱮᱸ ᱟᱫᱚᱜ ᱦᱚᱜᱚᱱᱟ ᱠᱚ ᱵᱟᱨᱮᱫ ᱠᱟᱱᱟ ᱚᱱᱠᱩ ᱫᱚ ᱚᱱᱠᱟ ᱞᱟᱹᱴᱩ ᱞᱟᱹᱴᱩ ᱥᱚᱝᱥᱛᱷᱟ ᱱᱟ ᱚᱠᱟ ᱡᱟᱦᱟᱸ ᱠᱞᱟᱵ ᱠᱚ ᱛᱟᱦᱮᱱ ᱠᱷᱟᱡ ᱫᱚ ᱚᱸᱰᱮ ᱠᱷᱚᱡ ᱫᱚ ᱡᱟᱭᱜᱟ ᱧᱟᱢᱚᱜ ᱟᱥᱮ ᱟᱨ ᱮᱢᱱᱤ ᱪ ᱦᱚᱲ ᱫᱚ ᱠᱷᱮᱞ ᱠᱮᱛᱮ ᱫᱚ ᱡᱟᱭᱜᱟ ᱫᱚ ᱵᱟᱵᱚᱱ ᱧᱟᱢᱟ ᱛᱚ ᱢᱟᱱᱮ ᱚᱱᱟ ᱠᱚᱨᱮ ᱵᱟᱝ ᱛᱟᱦᱮᱱ ᱠᱷᱟᱡ ᱫᱚ ᱡᱚᱯᱲᱟᱣ ᱨᱮ ᱠᱷᱮᱞ ᱢᱟ ᱫᱩ ᱠᱚ ᱠᱷᱮᱞ ᱢᱟ ᱫᱚᱢᱮ ᱢᱮᱱᱟᱜ ᱠᱚ ᱫᱚᱢᱮ ᱠᱷᱮᱞ ᱫᱚ ᱠᱷᱮᱞᱚᱜᱼᱟ ᱱᱚᱛᱮ ᱟᱨ ᱜᱤᱫᱽᱨᱟᱹ ᱮᱠᱫᱚᱢ ᱠᱷ ᱵᱷᱟᱮ ᱜᱤᱫᱽᱨᱟᱹ ᱦᱮ ᱠᱚᱣᱟ
ᱟᱪᱪᱷᱟ ᱟᱪᱪᱷᱟ ᱟᱫᱚ ᱟᱹᱞᱤᱧᱟᱜ ᱢᱮᱱᱫᱚ ᱡᱟᱦᱟᱸᱭ ᱟᱵᱚ ᱟᱵᱚ ᱥᱟᱱᱛᱟᱲ ᱜᱤᱫᱽᱨᱟᱹ ᱠᱚ ᱞᱟᱹᱜᱤᱫ ᱛᱮ ᱡᱟᱦᱟᱸᱭ ᱠᱷᱮᱯ ᱠᱚᱠᱚ ᱠᱷᱮᱞᱮᱫ ᱫᱮ ᱱᱩ ᱠᱚᱫᱚ ᱵᱷᱟᱹᱜᱤ ᱫᱚ ᱢᱤᱫ ᱯᱚᱠᱠᱷᱮ ᱫᱚ ᱵᱷᱟᱜᱤ ᱜᱮᱭᱟ ᱢᱮᱱᱠᱷᱟᱱ ᱠᱷᱮᱯ ᱠᱷᱮᱞ ᱵᱚᱫᱚᱞᱛᱮ ᱡᱟᱦᱟᱸ ᱥᱮᱬᱟ ᱥᱮᱬᱟ ᱠᱞᱟᱵᱽ ᱨᱮ ᱚᱱᱟ ᱠᱞᱟᱵᱽ ᱥᱟᱞᱟᱜ ᱡᱚᱯᱲᱟᱣ ᱵᱚᱱ ᱛᱟᱦᱮᱱ ᱠᱷᱟᱱ ᱫᱚ ᱟᱹᱰᱤᱜᱮ ᱢᱚᱡᱚᱜᱼᱟ᱾
ᱦᱮᱸ ᱦᱮᱸ ᱚᱱᱟ ᱢᱟ ᱟᱹᱞᱤᱧᱟᱜ ᱟᱹᱞᱤᱧᱟᱜ ᱩᱭᱦᱟᱹᱨ ᱚᱱᱟ ᱦᱚᱸ ᱠᱟᱱ ᱚᱱᱠᱟᱜᱮ ᱡᱮ ᱡᱟᱦᱟᱸ ᱮᱢᱱᱤ ᱵᱟᱝ ᱠᱷᱮᱞ ᱵᱟᱲᱟ ᱠᱟᱛᱮᱫ ᱡᱩᱚᱫᱤ ᱩᱱᱟᱹᱜ ᱠᱷᱮᱞ ᱨᱮᱱᱟᱜ ᱡᱩᱫᱤ ᱟᱵᱚᱣᱟᱜ ᱢᱚᱱ ᱛᱟᱦᱮᱱ ᱛᱟᱵᱚᱱᱟ ᱛᱟᱦᱚᱞᱮ ᱚᱱᱠᱟᱱ ᱡᱟᱭᱜᱟ ᱨᱮ ᱵᱷᱚᱨᱛᱤ ᱠᱟᱛᱮᱫ ᱛᱟᱦᱮᱸ ᱠᱟᱛᱮᱫ ᱵᱟ ᱚᱱᱠᱟᱱ ᱡᱟᱭᱜᱟ ᱨᱮ ᱪᱟᱞᱟᱜ ᱜᱮ ᱵᱷᱟᱹᱞᱮ ᱭᱟ ᱴᱷᱤᱠ ᱟᱪᱷᱮ ᱠᱟᱨᱚᱱ ᱚᱸᱰᱮ ᱠᱷᱚᱱ ᱫᱚ ᱢᱤᱫ ᱴᱮᱱ ᱵᱷᱚᱵᱤᱥᱚᱛ ᱨᱮᱱᱟᱜ ᱦᱚᱸ ᱟᱹᱰᱤ ᱢᱟᱨᱟᱝ ᱤᱭᱟᱹ ᱨᱟᱠᱟᱵ-ᱟ ᱟᱨ ᱱᱚᱛᱮ ᱱᱟᱜ ᱱᱤᱡᱮ ᱨᱟᱜ ᱦᱚᱸ ᱧᱩᱛᱩᱢ ᱠᱚ ᱢᱟᱱᱮ ᱚᱱᱠᱟ ᱛᱮᱭᱟᱨ ᱨᱟᱠᱟᱵ ᱪᱟᱞᱟᱜᱼᱟ
ᱦᱳᱭ ᱦᱳᱭ
ᱪᱮᱫ ᱞᱮᱠᱟ ᱠᱮᱞᱟᱵᱽ ᱠᱚᱨᱮ ᱵᱮᱱ ᱠᱷᱮᱞ ᱞᱮᱠᱷᱟᱱ ᱫᱚ ᱢᱤᱫ ᱴᱤᱡ ᱚᱱᱟ ᱪᱮᱛᱟᱱ ᱥᱮᱱ ᱨᱟᱠᱟ ᱵᱚᱜ ᱨᱮᱱᱟᱜ ᱢᱤᱫ ᱴᱤᱡ ᱥᱤᱲᱤ ᱥᱮ ᱚᱱᱟ ᱢᱤᱫ ᱴᱤᱡ ᱫᱷᱟᱯ ᱵᱮᱱᱟᱜᱼᱟ ᱚᱸᱰᱮ ᱫᱚ ᱡᱟᱦᱟᱸ ᱞᱮᱠᱟ ᱟᱵᱮ ᱱᱟᱜ ᱢᱟᱱᱮ ᱢᱮᱦᱚ ᱱᱚᱛ ᱥᱮ ᱟᱵᱮᱱᱟᱜ ᱡᱟᱦᱟᱸ ᱠᱷᱮᱞᱳᱰᱤ ᱤᱭᱟᱹ ᱨᱮᱱᱟᱜ ᱵᱮᱱ ᱩᱯᱨᱩᱢ ᱵᱮᱱ ᱩᱫᱩᱜ ᱫᱟᱲᱮ ᱭᱟᱜᱼᱟ ᱟᱵᱤ ᱱᱟᱜ ᱥᱩᱞᱩᱠ ᱢᱚᱱᱳ ᱵᱷᱟᱵ ᱥᱮ ᱟᱵᱤ ᱱᱟᱜ ᱵᱷᱟᱹᱜᱤ ᱠᱷᱮᱞ ᱵᱮᱱ ᱫᱮᱠᱷᱟᱣ ᱫᱟᱲᱮ ᱭᱟᱜᱼᱟ ᱚᱱᱟ ᱦᱤ ᱥᱟᱹᱵᱽ ᱜᱮ ᱛᱚ ᱱᱟᱦᱟᱜ ᱪᱮᱛᱟᱱ ᱥᱮᱱ ᱫᱚ ᱵᱮᱱ ᱨᱟᱠᱟᱵ ᱪᱟᱞᱟᱜᱼᱟ ᱟᱨ ᱟᱛᱳ ᱚᱲᱟᱜ ᱟᱵᱚ ᱟᱛᱳ ᱚᱲᱟᱜ ᱠᱚᱨᱮᱱ ᱦᱚᱸ ᱢᱚᱡᱽ ᱢᱚᱡᱽ ᱜᱤᱫᱟᱹᱨ ᱢᱮᱱᱟᱜ ᱠᱚᱣᱟ ᱢᱮᱱ ᱠᱷᱟᱱ ᱚᱱᱟ ᱢᱟᱫᱽ ᱫᱷᱚᱢ ᱨᱮᱫᱚ ᱵᱟᱹᱱᱩᱜ ᱠᱚᱣᱟ ᱥᱮ ᱡᱮ ᱠᱞᱟᱵᱽ ᱠᱚᱨᱮ ᱥᱟᱞᱟᱜ ᱡᱚᱯ ᱲᱟᱣ ᱵᱟᱹᱱᱩᱜ ᱠᱚᱛᱮ ᱩᱱᱠᱩ ᱫᱚ ᱟᱹᱛᱩ ᱚᱲᱟᱜ ᱠᱚᱨᱮ ᱜᱮ ᱩᱱᱠᱩ ᱟᱣᱟᱜ ᱧᱩᱛᱩᱢ ᱠᱚ ᱫᱚ ᱵᱟᱵᱚᱱ ᱵᱩᱡᱷᱟᱹᱣ ᱫᱟᱲᱮ ᱭᱟᱜ ᱠᱟᱱᱟ᱾
ᱟᱹᱵᱤᱱ ᱫᱚ ᱠᱮᱞᱟ ᱟᱵᱤᱱ ᱫᱚ ᱠᱮᱞᱟᱯ ᱠᱚ ᱨᱮ ᱵᱤᱱ ᱠᱷᱮᱞ ᱜᱮᱭᱟ ᱥᱮ ᱵᱟᱝ ᱥᱮ ᱮᱢᱱᱤ ᱱᱚᱠᱟ ᱮᱢᱱᱤ ᱜᱮ?
ᱟᱹᱞᱤᱧ ᱫᱚ ᱱᱚᱜᱼᱱᱟ ᱡᱟᱦᱟᱸ ᱛᱷᱟᱨᱰ ᱰᱤᱵᱷᱤ ᱥᱮᱱ ᱱᱚᱣᱟ ᱠᱞᱟᱵᱽ ᱨᱮᱞᱤᱧ ᱠᱷᱮᱞ-ᱟ ᱡᱟᱦᱟᱸ ᱟᱫᱚ ᱥᱤᱱᱤᱭᱟᱨ ᱰᱤᱵᱷᱤᱥᱮᱱ ᱨᱮ ᱫᱚ ᱟᱹᱣᱨᱤ ᱞᱤᱧ ᱥᱮᱞᱮᱫ ᱫᱟᱲᱮᱭᱟᱜᱼᱟ
ᱟᱪᱪᱷᱟ ᱟᱪᱪᱷᱟ
ᱦᱳᱭ
ᱵᱷᱟᱞᱤ ᱜᱮ ᱚᱱᱠᱟᱱ ᱡᱟᱭᱜᱟ ᱨᱮ ᱛᱟᱦᱮ ᱜᱮ ᱵᱷᱟᱹᱞᱮᱭᱟ ᱚᱱᱠᱟᱱ ᱮᱢᱱᱤ ᱯᱷᱟᱸᱠᱟ ᱯᱷᱟᱸᱠᱟ ᱨᱮ ᱫᱚ ᱠᱷᱮᱞ ᱟᱨ ᱵᱟᱝ ᱠᱷᱮᱞ ᱫᱚ ᱢᱚᱴᱟ ᱢᱩᱴᱤ ᱥᱟᱢᱟᱱ ᱨᱮ ᱜᱮ ᱯᱟᱲᱟᱜᱼᱟ
ᱦᱳᱭ ᱦᱳᱭ
ᱟᱨ ᱱᱤᱭᱟᱹ ᱮᱠᱷᱚᱱ ᱫᱚ ᱧᱮᱞᱚᱜ ᱟᱹᱰᱤ ᱜᱟᱱ ᱜᱮ ᱟᱵᱚ ᱨᱮᱱ ᱢᱟᱱᱮ ᱟᱵᱚ ᱨᱮᱱ ᱢᱟᱱᱮ ᱥᱟᱱᱛᱟᱲ ᱵᱚᱭᱦᱟ ᱛᱟ ᱠᱚ ᱥᱮ ᱫᱟᱫᱟ ᱛᱟᱠᱚ ᱩᱱ ᱠᱩ ᱟᱹᱰᱤ ᱦᱚᱲ ᱫᱚ ᱠᱚ ᱢᱚᱴᱟ ᱢᱩᱴᱤ ᱡᱟᱭᱜᱟ ᱨᱮ ᱠᱚ ᱢᱤᱫ ᱴᱮᱱ ᱡᱟᱭᱜᱟ ᱨᱮ ᱠᱚ ᱪᱟᱞᱟᱜ ᱠᱟᱱ ᱛᱟᱵᱚ ᱱᱟ ᱵᱟᱝ ᱫᱚ ᱮᱢ ᱱᱤ ᱫᱚ ᱵᱟᱝ ᱠᱷᱮᱞᱳᱰ ᱢᱟᱫᱽᱫᱷᱚᱢ ᱛᱮ ᱟᱹᱰᱤ ᱟᱹᱰᱤ ᱡᱟᱭᱜᱟ ᱨᱮ ᱠᱚ ᱧᱮᱞᱚᱜ ᱠᱟᱱ ᱜᱮᱭᱟ ᱵᱟᱝ ᱮᱠᱷᱚᱱ ᱫᱚ ᱟᱵᱚ ᱨᱮᱱ ᱠᱤᱪᱷᱩ ᱠᱤᱪᱷᱩ ᱧᱩᱛᱩᱢ ᱠᱚ ᱦᱤᱡᱩᱜ ᱠᱟᱱ ᱛᱟᱠᱚᱣᱟ
ᱦᱳᱭ
ᱦᱮᱡ ᱫᱚ ᱦᱤᱡᱩᱜ ᱠᱟᱱ ᱨᱮ ᱦᱚᱸ ᱢᱮᱱ ᱠᱷᱟᱱ ᱚᱱᱟ ᱡᱟᱛᱮ ᱪᱮᱛᱟᱱ ᱥᱮᱱ ᱟᱨ ᱦᱚᱸ ᱵᱚᱱ ᱞᱟᱦᱟ ᱤᱫᱤ ᱪᱟᱞᱟᱜ ᱢᱟ ᱡᱮ ᱚᱱᱟ ᱠᱤᱪᱷᱩ ᱧᱩᱛᱩᱢ ᱠᱟᱛᱮᱫ ᱡᱮ ᱟᱹᱰᱤ ᱡᱳᱨ ᱵᱚᱱ ᱡᱟᱦᱟᱸ ᱤᱭᱟᱹ ᱵᱚᱱ ᱢᱮᱱᱟ ᱜᱚᱨᱚᱵᱽ ᱜᱚᱨᱚᱵᱽ ᱡᱟᱛᱮ ᱟᱞᱚᱵᱚᱱ ᱜᱚᱨᱚᱵᱽ ᱢᱟ ᱟᱨᱦᱚᱸ ᱡᱟᱛᱮ ᱛᱮ ᱵᱷᱟᱹᱞᱤ ᱧᱚᱜ ᱠᱚᱨᱟᱣ ᱨᱮᱱᱟᱜ ᱵᱚᱱ ᱪᱮᱥᱴᱟᱭ ᱢᱟ ᱚᱱᱟ ᱵᱚᱱ ᱠᱚᱨᱟᱣ ᱞᱮᱠᱷᱟᱱ ᱟᱹᱰᱤ ᱜᱮ ᱱᱟᱯᱟᱭ ᱠᱚᱜᱼᱟ
ᱦᱮᱸ ᱚᱱᱟ ᱡᱟᱦᱟᱸ ᱠᱟᱛᱷᱟ ᱵᱮᱱ ᱞᱟᱹᱭ ᱠᱮᱫᱟ ᱚᱱᱟ ᱫᱚ ᱟᱹᱰᱤ ᱢᱤᱫ ᱴᱮᱱ ᱠᱟᱛᱷᱟ ᱟᱹᱞᱤᱧ ᱦᱚᱸ ᱚᱱᱟ ᱫᱚ ᱮᱸ ᱫᱤᱥᱟᱹ ᱢᱟᱱᱮ ᱧᱮᱞ ᱟᱠᱟᱫᱟ ᱪᱮᱫ ᱞᱮᱠᱟ ᱥᱟᱵ ᱠᱟᱜ ᱵᱮᱱ ᱢᱤᱫ ᱴᱮᱱ ᱜᱤᱫᱽᱨᱟᱹ ᱠᱷᱮᱞ ᱨᱟᱠᱟᱵ ᱮᱱ ᱛᱟᱭᱟ ᱢᱤᱫ ᱵᱚᱪᱷᱚᱨ ᱫᱚ ᱠᱷᱩᱵ ᱵᱷᱟᱞᱮ ᱠᱷᱮᱞᱳᱜ ᱠᱟᱱᱟ ᱧᱩᱛᱩᱢ ᱦᱚᱸ ᱵᱮᱥ ᱵᱷᱟᱞᱮᱜ ᱠᱟᱱᱟ ᱜᱚᱴᱟ ᱠᱚ ᱤᱫᱤᱭᱮ ᱠᱟᱱᱟ ᱠᱤᱪᱷᱩ ᱯᱚᱭᱥᱟ ᱪᱟᱨᱪ ᱦᱚᱸᱭ ᱦᱟᱛᱟᱣ ᱮᱫ ᱜᱮᱭᱟ ᱟᱫᱚ ᱪᱤᱠᱟᱹᱜ ᱠᱟᱱᱟ ᱠᱤᱪᱷᱩ ᱩᱱᱤ ᱫᱚ ᱮᱵᱟᱨ ᱱᱤᱡᱮ ᱛᱮ ᱜᱮ ᱠᱤᱪᱷᱩ ᱚᱦᱚᱝ ᱠᱟᱨᱼᱮ ᱩᱫᱩᱜ ᱮᱫᱟ ᱡᱮ ᱵᱟᱝ ᱤᱧ ᱫᱚ ᱢᱤᱫ ᱴᱟᱝ ᱠᱷᱮᱞᱣᱟᱲ ᱠᱟᱹᱱᱤᱧ ᱟᱨᱠᱤ ᱢᱟᱱᱮ ᱱᱤᱡᱮ ᱱᱤᱡᱮ ᱛᱮ ᱜᱮ ᱡᱟᱸᱦᱟ ᱫᱚ ᱟᱵᱮᱱᱟᱜ ᱟᱫᱚ ᱢᱮ ᱱᱮ ᱧᱩᱛᱩᱢ ᱦᱩᱭ ᱞᱮᱱ ᱠᱷᱟᱱ ᱟᱫᱚ ᱯᱮᱠᱴᱤᱥ ᱫᱚᱭ ᱵᱷᱟᱹᱜᱤ ᱮᱫᱟ ᱟᱥᱛᱮ ᱟᱥᱛᱮ ᱫᱚ ᱤᱭᱟᱹ ᱠᱟᱱᱟ ᱟᱫᱚ ᱱᱚᱝᱠᱟ ᱱᱚᱝᱠᱟ ᱛᱮ ᱪᱤᱠᱟᱹᱜ ᱠᱟᱱᱟ ᱟᱫᱚ ᱦᱟᱱᱛᱮ ᱫᱚ ᱱᱤᱱᱠᱟᱹᱱ ᱡᱟᱦᱟᱸ ᱠᱷᱮᱞ ᱨᱟᱠᱟᱵ ᱞᱮᱱ ᱛᱟᱭᱟ ᱟᱫᱚ ᱟᱥᱛᱮ ᱟᱥᱛᱮ ᱫᱚ ᱪᱟᱵᱟᱜ ᱠᱟᱱ ᱛᱟᱭᱟᱼᱼ ᱯᱷᱩᱴᱵᱚᱞ ᱠᱷᱮᱞ ᱫᱚ ᱦᱩᱭᱩᱜ ᱠᱟᱱᱟ ᱦᱩᱭᱩᱜ ᱠᱟᱱᱟ ᱮᱠᱫᱚᱢ ᱡᱩᱫᱤ ᱵᱟᱢ ᱠᱟᱞᱪᱟᱨᱟ ᱛᱟᱦᱚᱞᱮ ᱠᱷᱟᱡ ᱫᱚᱼᱼ ᱵᱟᱵᱮᱱ ᱫᱟᱲᱮᱭᱟᱜᱼᱟ ᱠᱟᱞᱪᱟᱨ ᱫᱚ ᱮᱠᱫᱚᱢ ᱫᱚᱨᱠᱟ ᱜᱮᱭᱟ ᱚᱱᱟ ᱫᱚ ᱦᱩᱭᱩᱜ ᱠᱟᱱᱟᱼᱼ ᱢᱚᱱᱮᱨ ᱢᱚᱱᱮᱨ ᱵᱚᱦᱚᱜ ᱨᱮᱱᱟᱜ ᱵᱩᱫᱽᱫᱷᱤ ᱛᱮᱫᱚ ᱵᱟᱠᱮ ᱪᱮᱫᱟᱜ ᱦᱚᱲᱢᱚ ᱨᱮᱱᱟᱜ ᱫᱟᱲᱮ ᱡᱳᱨ ᱪᱷᱟᱲᱟ ᱵᱟᱝ ᱦᱩᱭᱩᱜᱼᱟ
ᱦᱚᱭ ᱦᱚᱭ ᱦᱚᱭ ᱮᱠᱫᱚᱢ
ᱟᱫᱚ ᱚᱱᱮ ᱚᱱᱠᱟ ᱛᱮᱜᱮᱼᱼ ᱠᱤᱪᱷᱩ ᱠᱤᱪᱷᱩ ᱡᱮ ᱵᱷᱟᱞᱮ ᱡᱟᱦᱟᱸ ᱫᱚ ᱠᱷᱮᱞᱳᱣᱟᱲ ᱩᱱᱠᱩᱣᱟᱜ ᱫᱚ ᱱᱤᱛᱚᱜ ᱫᱚᱼᱼ ᱚᱱᱮ ᱚᱱᱠᱟ ᱠᱟᱛᱮᱫ ᱢᱮᱱᱟᱜ ᱠᱚᱣᱟ ᱟᱫᱚ ᱩᱱᱠᱩ ᱫᱚ ᱢᱤᱫᱷᱟᱣᱠᱚ ᱦᱟᱢᱮᱴ ᱫᱟ ᱧᱩᱛᱩᱢ ᱠᱚ ᱟᱫᱚ ᱠᱚ ᱵᱟᱜᱤᱭᱮᱫᱟ᱾ ᱟᱵᱟᱨ ᱠᱚ ᱠᱷᱮᱞᱳᱜ ᱠᱟᱱᱟ ᱛᱚᱠᱷᱚᱱ ᱫᱚ ᱟᱫᱚ ᱵᱟᱭ ᱫᱟᱲᱮᱭᱟᱜ ᱠᱟᱱᱟ ᱤᱭᱟᱹᱼᱼ
ᱮᱠᱫᱚᱢ ᱮᱠᱫᱚᱢ᱾ ᱟᱨ ᱱᱚᱣᱟ ᱠᱷᱮᱞᱳᱰ ᱥᱟᱶ ᱥᱟᱶ ᱛᱮᱦᱚᱸᱼᱼ ᱡᱟᱦᱟᱸ ᱚᱞᱚᱜ ᱯᱟᱲᱦᱟᱜ ᱡᱟᱦᱟᱸᱼᱼ ᱯᱟᱹᱴᱷᱩᱣᱟᱹ ᱠᱚ ᱱᱚᱣᱟ ᱠᱚ ᱥᱟᱞᱟᱜ ᱦᱚᱸ ᱡᱚᱯᱲᱟᱣ ᱡᱟᱛᱮ ᱵᱚᱱ ᱛᱟᱦᱮᱱ ᱢᱟ ᱚᱱᱟ ᱫᱚ ᱟᱨᱚ ᱠᱟᱴᱤᱡ ᱱᱟᱯᱟᱭᱚᱜᱼᱟ᱾ ᱦᱩᱸ
ᱱᱤᱭᱟᱹ ᱡᱟᱦᱟᱸ ᱱᱤᱭᱟᱹ ᱡᱟᱦᱟᱸ ᱡᱩᱜᱽ ᱨᱮ ᱠᱟᱱᱟ ᱮᱠᱷᱚᱱ ᱫᱚᱼᱼ ᱧᱮᱞᱚᱜ ᱠᱟᱱᱟ ᱡᱮ ᱡᱟᱦᱟᱸᱭ ᱢᱤᱫᱴᱮᱱ ᱠᱷᱮᱞᱣᱟᱲ ᱫᱚ ᱮᱠᱷᱮᱱᱟᱜ ᱫᱚ ᱵᱟᱝᱠᱚ ᱤᱫᱤᱭᱮ ᱠᱟᱱᱟ ᱱᱮᱛᱟᱨ ᱫᱚᱼᱼ ᱠᱤᱪᱷᱩᱴᱟᱜ ᱦᱚᱸ ᱯᱚᱭᱥᱟ ᱫᱚᱠᱚ ᱮᱢᱟᱭᱟ ᱞᱟᱦᱟ ᱛᱮᱫᱚ ᱡᱮᱢᱚᱱ ᱵᱟᱝ ᱛᱟᱦᱮᱸᱠᱟᱱᱟ ᱚᱱᱟ ᱠᱚᱫᱚ ᱡᱮ ᱜᱟᱛᱮ ᱦᱤᱥᱟᱹᱵ ᱛᱮᱼᱼ ᱥᱮ ᱡᱚᱢ ᱧᱩ ᱠᱟᱛᱮᱫ ᱥᱮ ᱡᱟᱦᱟᱸᱱᱟᱜ ᱨᱟᱹᱥᱠᱟᱹ ᱠᱟᱛᱮ ᱚᱱᱠᱟ ᱞᱮᱠᱟ ᱛᱮᱫᱚ ᱱᱮᱛᱟᱨ ᱫᱚ ᱵᱟᱱᱩᱜ ᱠᱟᱫᱟ᱾ ᱱᱮᱛᱟᱨ ᱫᱚ ᱡᱮᱴᱩᱠᱩ ᱡᱮᱴᱩᱠᱩ ᱥᱚᱢᱟᱱ ᱡᱩᱫᱤ ᱦᱚᱭᱛᱳ ᱵᱟᱵᱮᱱ ᱜᱚᱞᱯᱚᱭᱟ ᱡᱮ ᱟᱵᱮᱱ ᱯᱚᱭᱥᱟ ᱵᱟᱵᱮᱱ ᱪᱟᱡᱟ ᱠᱤᱱᱛᱩ ᱢᱟᱱ ᱥᱚᱢᱟᱱ ᱞᱮᱠᱟᱛᱮᱼᱼ ᱠᱤᱱᱛᱩ ᱠᱚ ᱮᱢᱟ ᱵᱮᱱ ᱜᱮᱭᱟ ᱚᱸᱰᱮ ᱫᱚ ᱠᱚᱱᱳ ᱮᱠᱷᱮᱱᱟᱜ ᱫᱚ ᱠᱤᱱᱛᱩ ᱵᱟᱝᱠᱚ ᱨᱩᱟᱹᱲ ᱵᱤᱱᱟ ᱠᱚᱱᱚ ᱫᱤᱱ ᱜᱮ ᱟᱫᱚ ᱚᱱᱟ ᱦᱚᱸ ᱟᱞᱤᱧ ᱫᱚᱞᱤᱧ ᱢᱚᱱᱮ ᱜᱮᱭᱟ ᱡᱟᱦᱟᱸᱭ ᱠᱚ ᱠᱚ ᱠᱷᱮᱞᱳᱜ ᱠᱟᱱ ᱛᱟᱵᱚᱱᱟ ᱩᱱᱠᱩ ᱫᱚᱼᱼ ᱠᱷᱮᱞ ᱫᱚ ᱡᱚᱠᱷᱚᱱ ᱡᱮᱦᱮᱛᱩ ᱞᱚᱠᱟᱞ ᱠᱚᱨᱮ ᱠᱷᱮᱞ ᱫᱚ ᱮᱢᱱᱤ ᱜᱤᱫᱽᱨᱟᱹ ᱦᱚᱸᱠᱚ ᱤᱫᱤ ᱠᱚᱜᱮᱭᱟ ᱵᱟᱝ ᱤᱫᱤ ᱫᱚ ᱵᱟᱝ᱾ ᱟᱫᱚ ᱚᱱᱟ ᱜᱮᱞᱤᱧ ᱢᱮᱱᱟ ᱡᱩᱫᱤ ᱠᱷᱮᱞᱳᱜ ᱠᱷᱟᱱ ᱫᱚ ᱢᱚᱴᱟᱢᱩᱴᱤ ᱠᱟᱞᱪᱟᱨ ᱡᱮᱢᱚᱱ ᱵᱮᱥ ᱵᱷᱟᱞᱮ ᱛᱮ ᱛᱟᱦᱮᱱ ᱢᱟ ᱛᱟᱦᱥᱞᱮ ᱠᱷᱟᱱ ᱫᱚᱼᱼ ᱢᱚᱴᱟᱢᱩᱴᱤ ᱠᱤᱪᱷᱩ ᱫᱩ ᱫᱩ ᱯᱚᱭᱥᱟ ᱨᱳᱡᱽᱜᱟᱨ ᱦᱩᱭᱩᱜ ᱜᱮᱭᱟ ᱥᱩᱫᱩ ᱠᱷᱮᱞ ᱢᱚᱱᱮ ᱞᱮᱠᱷᱟᱡ ᱫᱚᱼᱼ ᱚᱱᱠᱟ ᱫᱚ ᱵᱟᱝ ᱠᱤᱪᱷᱩ ᱢᱚᱱᱮ ᱦᱚᱸ ᱢᱚᱱᱮ ᱦᱩᱭᱩᱜᱼᱟ ᱡᱮᱸ ᱠᱤᱪᱷᱩ ᱨᱳᱡᱽᱜᱟᱨ ᱦᱩᱭᱩᱜ ᱛᱟᱞᱤᱧ ᱢᱟ ᱦᱮᱸᱥᱮ ᱵᱟᱝ᱾
ᱮᱠᱫᱚᱢ ᱮᱠᱫᱚᱢ᱾
ᱦ ᱟᱫᱚ ᱚᱱᱠᱟ ᱚᱱᱠᱟ ᱚᱱᱠᱟ ᱚᱱᱠᱟ ᱜᱮ ᱯᱨᱮᱠᱴᱤᱥ ᱫᱚᱨᱠᱟᱨ ᱼᱼ ᱡᱟᱦᱟᱸ ᱫᱚ ᱡᱮᱢᱚᱱ ᱚᱱᱟ ᱠᱷᱮᱞ ᱥᱟᱵ ᱫᱚᱦᱚ ᱫᱟᱲᱮᱭᱟᱜᱼᱟ ᱵᱟᱨᱮ ᱚᱱᱟ ᱠᱷᱮᱞ ᱛᱮ ᱢᱤᱫ ᱫᱤᱱ ᱦᱤᱞᱳᱜ ᱫᱚᱼᱼ ᱟᱥᱛᱮ ᱟᱥᱛᱮ ᱵᱷᱟᱞᱮ ᱡᱟᱭᱜᱟ ᱦᱚᱸ ᱪᱟᱞᱟᱣ ᱫᱟᱲᱮᱭᱟᱜᱼᱟ ᱚᱱᱟ ᱚᱦᱚᱸ ᱵᱮᱱ ᱞᱟᱹᱭ ᱠᱮᱜᱮ ᱛᱚ ᱢᱟᱱᱮᱼᱼ ᱠᱷᱮᱞ ᱠᱷᱮᱞ ᱛᱮᱜᱮ ᱛᱚ ᱟᱥᱛᱮ ᱟᱥᱛᱮ ᱛᱮ ᱢᱚᱞᱚᱝ ᱫᱚ ᱟᱪᱩᱨ ᱪᱟᱞᱟᱜᱼᱟ᱾
ᱦᱳᱭ ᱮᱠᱫᱚᱢ ᱮᱠᱫᱚᱢ ᱟᱵᱮᱱ ᱱᱚᱣᱟᱼᱼ ᱪᱷᱩᱴᱟᱹᱣ ᱨᱮᱵᱮᱱ ᱛᱟᱦᱮᱱ ᱠᱷᱟᱡ ᱫᱚ ᱚᱵᱚᱥᱥᱳᱭ ᱢᱤᱫ ᱫᱤᱱ ᱵᱟᱝ ᱢᱤᱫ ᱫᱤᱱ ᱚᱱᱟ ᱨᱮᱱᱟᱜ ᱯᱷᱚᱞ ᱫᱚᱵᱮᱱ ᱧᱟᱢ ᱜᱮᱭᱟ᱾
ᱦᱮᱸ ᱟᱨ ᱥᱟᱵ ᱠᱟᱜ ᱵᱮᱱ ᱟᱵᱮᱱ ᱢᱤᱫ ᱵᱚᱪᱷᱚᱨ ᱵᱷᱟᱜᱮ ᱵᱮᱱ ᱠᱷᱮᱞᱱᱟ ᱯᱚᱨᱮᱨ ᱵᱚᱪᱷᱚᱨ ᱠᱷᱚᱱ ᱡᱩᱫᱤ ᱱᱟᱜ ᱰᱟᱬᱜᱳ ᱛᱟᱵᱮᱱᱟ ᱛᱟᱦᱞᱮ ᱚᱱᱟ ᱫᱚ ᱢᱟᱱᱮ ᱦᱚᱲ ᱠᱚ ᱟᱥ ᱟᱥᱛᱮ ᱡᱩᱫᱤ ᱟᱵᱮᱱ ᱚᱱᱟ ᱚᱱᱟ ᱜᱮᱵᱮᱱ ᱫᱚᱜ ᱤᱫᱤᱭᱟ ᱢᱟᱱᱮ ᱢᱟᱱᱮᱼᱼ ᱡᱮᱦᱮᱛᱩ ᱵᱤᱱ ᱠᱚᱨᱟᱣ ᱜᱮᱭᱟ ᱛᱟᱦᱚᱞᱮ ᱢᱚᱴᱟᱢᱩᱴᱤᱼᱼ ᱵᱩᱡ ᱟᱠᱚ ᱵᱟᱝᱢᱟ ᱱᱩᱭ ᱫᱚ ᱱᱩᱭ ᱫᱚ ᱚᱱᱠᱟ ᱜᱮ ᱠᱷᱮᱞᱳᱜ ᱮᱠᱷᱚᱱ ᱱᱮᱛᱟᱨ ᱦᱚᱸ ᱚᱠᱟ ᱜᱮᱭ ᱠᱷᱮᱞᱳᱜᱼᱼ ᱱᱤᱭᱟᱹ ᱫᱚ ᱟᱹᱜᱩ ᱜᱟᱱᱚᱜᱼᱟ ᱟᱨᱠᱤ ᱱᱤᱭᱟᱹ ᱫᱚ ᱚᱱᱟ ᱫᱚ ᱠᱤᱱᱛᱩᱼᱼ ᱚᱱᱠᱟ ᱜᱮ ᱫᱚᱦᱚ ᱫᱚᱦᱚ ᱤᱫᱤ ᱦᱳᱭᱳᱜ-ᱟ ᱛᱟᱦᱟᱞᱮ ᱠᱷᱟᱱ ᱫᱚ ᱢᱚᱴᱟᱢᱩᱴᱤ ᱵᱮᱥ ᱡᱟᱭᱜᱟ ᱨᱮᱼᱼ ᱵᱟ ᱮᱠᱷᱚᱱ ᱫᱚ ᱢᱚᱴᱟᱢᱩᱴᱤ ᱥᱟᱨᱟ ᱵᱚᱪᱷᱚᱨ ᱜᱮ ᱠᱷᱮᱞᱟ ᱠᱷᱮᱞᱟᱣ ᱪᱟᱹᱞᱩᱜ ᱠᱟᱱ ᱜᱮᱭᱟ ᱵᱟᱝ ᱫᱚᱼᱼ ᱠᱚᱱᱚ ᱥᱤᱡᱤᱱ ᱨᱮ ᱵᱟᱝ ᱨᱮᱦᱚᱸ ᱢᱚᱴᱟᱢᱩᱴᱤ ᱮᱢᱱᱤ ᱟᱫᱚ ᱛᱮᱦᱤᱧ ᱜᱟᱯᱟ ᱟᱞᱮ ᱡᱮᱢᱚᱱ ᱛᱤᱨᱤᱥᱟ ᱡᱩᱱ ᱠᱷᱚᱱᱜᱮ ᱠᱷᱮᱞᱟ ᱫᱚ ᱟᱨᱟᱢᱵᱚᱜᱼᱟ ᱱᱛᱮ ᱫᱚ᱾
ᱦᱟ ᱦᱳᱭ ᱦᱳᱭ
ᱦ
ᱟᱫᱚ ᱱᱚᱜᱼᱚ ᱱᱚᱝᱠᱟ ᱵᱚᱱᱼᱼ ᱵᱷᱟᱞᱤ ᱵᱷᱟᱵ ᱛᱮᱵᱚᱱ ᱯᱮᱠᱴᱤᱥ ᱵᱟᱲᱟ ᱞᱮᱠᱷᱟᱱ ᱫᱚ ᱦᱩᱭᱩᱜ ᱜᱮᱭᱟ᱾ ᱵᱟᱝ ᱦᱩᱭᱩᱜ ᱨᱮᱱᱟᱜ ᱠᱳᱱᱳ ᱜᱚᱞᱯᱷᱚ ᱫᱚ ᱵᱟᱝ ᱠᱟᱱᱟ᱾ ᱦ ᱠᱤᱱᱛᱩ ᱱᱚᱣᱟ ᱡᱚᱯᱲᱟᱣ ᱛᱟᱦᱮᱱ ᱦᱩᱭᱩᱜᱼᱟ ᱢᱳᱴ ᱠᱟᱛᱷᱟ ᱫᱚ
ᱦᱩᱸ
ᱛᱟᱦᱞᱮ ᱜᱚᱝᱠᱮ
ᱦᱮᱸ ᱞᱟᱹᱭᱵᱮ᱾
ᱟᱵᱮᱱ ᱫᱚ ᱚᱱᱠᱟ ᱫᱚ ᱪᱮᱫ ᱠᱚᱵᱮᱱ ᱪᱤᱠᱟᱹ ᱵᱟᱲᱟᱭᱟ᱾
ᱟᱹᱞᱤᱧ ᱫᱚ ᱮᱠᱷᱚᱱ ᱫᱚ ᱞᱟᱦᱟ ᱞᱟᱦᱟ ᱛᱮᱫᱚᱞᱤᱧ ᱠᱷᱮᱞᱳ ᱠᱟᱱ ᱛᱟᱦᱮᱱ ᱜᱮᱭᱟ ᱢᱟᱡᱷᱮ ᱨᱮᱫᱚ ᱠᱤᱪᱷᱩ ᱵᱚᱱᱫᱚ ᱦᱩᱭ ᱟᱠᱟᱱᱟ ᱮᱠᱷᱚᱱ ᱫᱚ ᱵᱟᱞᱤᱧ ᱠᱷᱮᱞᱳᱜ ᱠᱷᱮᱞ ᱫᱚ ᱛᱟᱨᱯᱚᱨᱮ᱾ ᱮᱠᱷᱚᱱ ᱫᱚ ᱱᱚᱜᱭ ᱠᱚᱢᱯᱤᱴᱤᱵᱷ ᱠᱚᱜᱮᱞᱤᱧ ᱪᱚᱨᱪᱟ ᱵᱟᱲᱟᱭᱮᱫᱟ᱾ ᱠᱷᱚᱱ ᱫᱚ ᱴᱷᱤᱠᱪᱮ ᱦᱮᱸ
ᱦᱳᱭ ᱟᱵᱚ ᱥᱟᱱᱛᱟᱲ ᱦᱚᱯᱚᱱ ᱢᱟᱛᱚ ᱢᱤᱫᱴᱟᱹᱱ ᱥᱟᱵ ᱠᱟᱛᱮᱫ ᱦᱚᱸ ᱵᱟᱵᱚᱱ ᱛᱟᱦᱮᱸ ᱫᱟᱲᱮᱭᱟᱜᱼᱟ᱾ ᱡᱟᱦᱟᱱᱟᱜ ᱢᱟᱱᱮ ᱟᱹᱥᱩᱞᱚᱜ ᱞᱟᱹᱜᱤᱫ ᱛᱮ ᱡᱟᱦᱟᱱᱟᱜ ᱵᱟᱝ ᱡᱟᱦᱟᱱᱟᱜ᱾ ᱯᱟᱱᱛᱷᱟ ᱫᱚ ᱩᱯᱟᱹᱭ ᱫᱚ ᱚᱰᱚᱠ ᱜᱮ ᱞᱟᱜᱟᱣ ᱵᱚᱱᱟ᱾
ᱦᱩᱭᱳᱭ ᱞᱟᱜᱟᱜ ᱜᱮᱭᱟ᱾
ᱮᱠᱫᱚᱢ
ᱴᱷᱟᱱᱰᱟ ᱞᱟᱜᱟᱣᱫ ᱞᱤᱧᱟ ᱦᱚᱞᱟ ᱢᱫᱮᱨ ᱠᱷᱚᱱ ᱫᱟᱜ ᱮᱫᱟᱭ᱾
ᱚ ᱜᱚᱝᱠᱮ ᱴᱷᱤᱠ ᱟᱞᱮ ᱱᱚᱛᱮ ᱫᱚ ᱜᱚᱝᱠᱮ ᱚᱱᱠᱟ ᱫᱚ ᱫᱟᱜ ᱡᱟᱹᱲᱤ ᱠᱚᱫᱚ ᱢᱟᱱᱮ ᱦᱚᱞᱟ ᱢᱟᱦᱫᱮᱨ ᱠᱟᱹᱴᱤᱡ ᱦᱟᱞᱠᱟ ᱦᱟᱞᱠᱟ ᱯᱷᱩᱞᱠᱟᱭ ᱫᱟᱜ ᱠᱮᱫᱟ ᱟᱨ ᱱᱤᱛᱚᱜ ᱫᱚ ᱚᱱᱠᱟ ᱢᱟᱪᱷᱟ ᱫᱚ ᱵᱟᱭ ᱫᱟᱜ ᱱᱚᱛᱮ, ᱛᱮᱦᱮᱧ ᱫᱚ ᱠᱟᱹᱴᱤᱡ ᱟᱹᱰᱤ ᱡᱳᱨᱥᱳᱨ ᱜᱮ ᱥᱤᱛᱩᱝ ᱠᱮᱜᱼᱟᱭ
ᱦᱮᱸ ᱦᱮᱸ ᱫᱟᱜ ᱫᱚ ᱱᱚᱛᱮ ᱦᱚᱸ ᱚᱱᱠᱟ ᱫᱚ ᱵᱟᱭ ᱫᱟᱜ ᱟᱠᱟᱫᱟ ᱛᱚ ᱟᱫᱚ ᱠᱚᱭᱮᱠ ᱫᱤᱱ ᱮᱠᱴᱩ ᱵᱟᱭᱨᱮ ᱠᱚ ᱦᱟᱱ ᱛᱟᱦᱮᱸᱱᱟ ᱱᱤᱛᱚᱜ ᱫᱚᱢᱮ ᱧᱤᱨ ᱵᱟᱲᱟ ᱦᱩᱭᱱᱟ ᱛᱟᱦᱚᱞᱮ ᱴᱷᱟᱱᱰᱟ ᱠᱚᱫᱚ ᱞᱟᱜᱟᱣ ᱮᱱ ᱜᱮᱭᱟ
ᱦᱳᱭ ᱦᱳᱭ
ᱦᱩᱸ
ᱛᱚ ᱜᱚᱝᱠᱮ ᱴᱟᱭᱤᱢ ᱠᱚᱦᱚᱸ ᱟᱞᱟᱝᱟᱜ ᱟᱹᱰᱤ ᱜᱟᱱ ᱪᱟᱞᱟᱜ ᱠᱟᱱ ᱛᱟᱞᱟᱝᱟ ᱟᱫᱚ ᱱᱤᱭᱟᱹ ᱠᱚ ᱜᱚᱞᱯᱷᱚ ᱵᱟᱲᱟ ᱠᱟᱛᱮᱫ ᱜᱮᱞᱟᱝ ᱢᱩᱪᱟᱹᱫᱟ ᱛᱮᱦᱮᱧ ᱞᱮᱠᱟ ᱫᱚ ᱥᱮ ᱪᱮᱫ ᱞᱮᱠᱟ
ᱦᱮᱸ ᱦᱮᱸ ᱟᱫᱚ ᱱᱚᱜ-ᱚᱭ ᱛᱚ ᱦᱳᱭᱪᱚᱝ ᱯᱩᱨᱟᱹ ᱫᱚ ᱦᱟᱸᱜ ᱦᱩᱭᱩᱜ ᱠᱟᱱᱟ ᱴᱟᱭᱤᱢ ᱦᱩᱭᱩᱜ ᱠᱟᱱᱟ
ᱦᱳᱭ ᱦᱳᱭ ᱟᱹᱰᱤ ᱢᱚᱡᱽ ᱠᱟᱛᱷᱟ ᱵᱮᱱ ᱞᱟᱹᱭ ᱠᱮᱫᱟ ᱟᱵᱮᱱ ᱦᱚᱸ
ᱦᱮᱸ ᱚᱱᱠᱟᱜᱮ ᱡᱚᱛᱚ ᱥᱮᱫ ᱠᱷᱚᱱ ᱜᱮᱛᱚ